ᱦᱮᱞᱳ,
ᱟ ᱦᱮᱞᱳᱣ,
ᱦᱮᱞᱳᱣ,
ᱦᱮᱸ ᱟᱸᱡᱚᱢᱚᱜ ᱠᱟᱱᱟ,
ᱦᱳᱭ ᱟᱸᱡᱚᱢᱚᱜ ᱠᱟᱱ ᱛᱟᱢᱟ᱾
ᱦᱩᱸ ᱥᱟᱹᱜᱩᱱ ᱥᱮᱛᱟᱜ ᱜᱚᱢᱠᱮ,
ᱥᱟᱹᱜᱩᱱ ᱥᱮᱛᱟᱜ, ᱥᱟᱹᱜᱩᱱ ᱥᱮᱛᱟᱜ᱾
ᱜᱚᱢᱠᱮ ᱟᱫᱚ ᱪᱮᱜ ᱵᱤᱱ ᱪᱤᱠᱟᱹᱭᱮᱜᱼᱟ ᱥᱮᱛᱟᱜ ᱥᱮᱛᱟᱜ?
ᱱᱚᱜ ᱚᱭ ᱛᱚ ᱮᱠᱷᱚᱱ ᱫᱚ ᱪᱮᱜ ᱜᱮᱵᱟ ᱱᱟᱥᱛᱟ ᱠᱚ ᱠᱚᱨᱮᱫ ᱛᱷᱚᱲᱟ ᱞᱤᱧ ᱡᱤᱨᱟᱹᱣ ᱵᱟᱲᱟ ᱠᱟᱱᱟ ᱦᱳᱭᱥᱮ, ᱮᱱᱠᱷᱟᱱ ᱟᱨ ᱠᱟᱹᱴᱤᱡ ᱦᱟᱸᱜ ᱯᱚᱨ ᱦᱟᱸᱜ ᱱᱚᱱᱠᱟ ᱠᱷᱮᱛ ᱥᱮᱜ ᱪᱟᱞᱟᱣ ᱦᱩᱭᱩᱜᱼᱟ ᱦᱳᱭ ᱥᱮᱸ,
ᱟᱪᱪᱷᱟ ᱟᱪᱪᱷᱟ ᱾
ᱟᱹᱵᱤᱱ ᱪᱮᱜ ᱵᱤᱱ ᱪᱤᱠᱟᱹᱭᱮᱜᱼᱟ?
ᱪᱮᱜ ᱦᱚᱸ ᱵᱟᱝᱟ ᱟᱞᱮ ᱱᱚᱛᱮᱢᱟ ᱥᱮᱛᱟᱜ ᱠᱷᱚᱱᱟᱜ ᱜᱮ ᱫᱟᱜᱮᱜᱼᱟᱭ᱾
ᱟᱪᱪᱷᱟ ᱟᱪᱪᱷᱟ ᱮᱱᱠᱷᱟᱱ ᱫᱚ ᱦᱟᱸᱜ ᱠᱟᱹᱢᱤ ᱠᱚᱦᱚᱸ ᱵᱟᱭ ᱜᱟᱱᱚᱜᱼᱟ ᱦᱳᱭ ᱥᱮ ᱾
ᱦᱮᱸ ᱥᱮᱛᱟᱜ ᱥᱮᱛᱟᱜ ᱫᱟᱜ ᱜᱮᱫ ᱟᱭ ᱚᱠᱟ ᱛᱮᱦᱚᱸ ᱪᱟᱞᱟᱣ ᱦᱚᱸ ᱵᱟᱝ ᱜᱟᱱᱚᱜ ᱠᱟᱱᱟ᱾
ᱦᱳᱭ ᱟᱨ ᱪᱟᱞᱟᱣ ᱠᱟᱛᱮ ᱦᱚᱸ ᱚᱱᱠᱟ ᱟᱹᱲᱤᱥ ᱜᱮ ᱵᱩᱡᱩᱜᱼᱟ ᱫᱟᱜ ᱫᱟᱜ ᱛᱮᱫᱚ,
ᱦᱮᱸ ᱦᱮᱸ ᱫᱟᱜ ᱫᱟᱜ ᱛᱮᱫᱚ ᱚᱱᱠᱟ ᱫᱚ ᱦᱟᱸᱜ ᱠᱷᱩᱵ ᱵᱷᱟᱜᱤ ᱫᱚ ᱵᱟᱝ ᱵᱩᱡᱷᱟᱹᱜᱼᱟ᱾
ᱦᱳᱭ ᱦᱳᱭ ᱾ ᱮᱱᱠᱷᱟᱱ ᱡᱩᱫᱤ ᱠᱷᱮᱛ ᱠᱚᱨᱮ ᱥᱮ ᱛᱮᱦᱮᱸ ᱦᱩᱭ ᱠᱚᱜ ᱠᱷᱟᱱ ᱫᱟᱜ ᱜᱮᱠᱷᱟᱡ ᱴᱷᱤᱠ ᱜᱮᱭᱟ ᱦᱳᱭᱥᱮ᱾
ᱦᱮᱸ ᱾
ᱟᱫᱚ ᱚᱲᱟᱜ ᱠᱷᱚᱡ ᱩᱰᱩᱝ ᱠᱟᱛᱮᱜ ᱜᱮ ᱫᱟᱜ ᱟᱫᱚ ᱚᱱᱮ ᱚᱱᱠᱟ ᱴᱷᱤᱠ ᱜᱮ ᱵᱟᱝ ᱵᱩᱡᱩᱜ ᱛᱟᱦᱮ ᱱᱟᱥᱮ,
ᱦᱮᱸ ᱦᱮᱸ,
ᱢᱮᱱᱠᱷᱟᱱ ᱛᱤᱱᱟᱹᱜ ᱥᱟᱹᱜᱤᱧ ᱪᱟᱥ ᱠᱚᱵᱤᱱ ᱤᱫᱤ ᱠᱮᱜᱼᱟ?
ᱪᱟᱥ ᱠᱚ ᱮᱭᱛᱚ ᱟᱨᱚ ᱟᱸ ᱥᱟᱛ ᱟᱴ ᱫᱤᱱ ᱞᱟᱜᱟᱜ ᱜᱮ ᱛᱟᱞᱮᱭᱟ ᱦᱟᱸᱜ ᱟᱞᱮ ᱫᱚ᱾
ᱟᱪᱪᱷᱟ ᱟᱪᱪᱷᱟ ᱾
ᱨᱚᱦᱚᱭ ᱠᱚ ᱪᱟᱵᱟ ᱛᱮ ᱟᱨᱠᱤ ᱾
ᱟᱞᱮ ᱢᱟᱞᱮ ᱛᱟᱭᱱᱚᱢ ᱟᱠᱟᱱ ᱜᱚᱢᱠᱮ ᱟᱫᱚ ᱱᱟᱦᱟᱸᱜ ᱟᱞᱮᱭᱟᱜ ᱫᱚ ᱱᱚᱝᱠᱟ ᱫᱟᱜ ᱠᱚ ᱵᱟᱭ ᱫᱟᱜ ᱠᱟᱜ ᱞᱮᱭᱟ ᱥᱮ ᱴᱷᱤᱠ ᱢᱚᱛᱚ ᱦᱳᱭᱥᱮ,
ᱦᱮᱸ ᱦᱮᱸ,
ᱟᱨ ᱫᱟᱜ ᱠᱮᱜ ᱠᱷᱟᱱ ᱚᱱᱮ ᱚᱱᱠᱟ ᱟᱨᱠᱤ ᱟᱨᱚ ᱦᱟᱸᱜ ᱠᱟᱹᱴᱤᱡ ᱫᱟᱜ ᱪᱟᱹᱭ ᱞᱚᱥᱚᱜ ᱠᱟᱹᱴᱤᱡ ᱵᱟᱝ ᱜᱟᱱᱚᱜ ᱠᱟᱱᱟ ᱦᱳᱭ ᱥᱮ᱾
ᱦᱮᱸ᱾
ᱱᱚᱛᱮ ᱫᱚ ᱚᱱᱮ ᱚᱱᱠᱟ ᱢᱤᱫ ᱪᱷᱚᱴ ᱜᱤ ᱪᱟᱥ ᱦᱳᱭᱳᱜ-ᱟ ᱛᱚ ᱟᱫᱚ᱾ ᱟᱫᱚ ᱚᱱ ᱠᱟ ᱥᱟᱹᱨᱫᱤ ᱥᱤᱛᱩᱝ ᱦᱟᱸᱜ ᱚᱱᱠᱟ ᱯᱟᱲᱟᱜ ᱜᱮ ᱛᱮᱦᱮᱱᱟ ᱠᱷᱮᱛ ᱠᱚ ᱦᱳᱭᱥᱮ᱾ ᱟᱫᱚ ᱚᱱᱮ ᱚᱱᱠᱟ ᱫᱟᱜ ᱠᱚ ᱦᱟᱸᱜ ᱚᱨ ᱧᱚᱜ ᱜᱮᱭᱟᱭ᱾
ᱟᱪᱪᱷᱟ ᱟᱪᱪᱷᱟ᱾
ᱫᱟᱜ ᱠᱚᱫ ᱠᱟᱹᱴᱤᱡ ᱫᱚᱨᱠᱟᱨᱚᱜ ᱠᱟᱱ ᱜᱮᱭᱟ ᱵᱮᱥᱤ ᱧᱚᱜ ᱜᱮ, ᱦᱳᱭ ᱥᱮ᱾
ᱦᱮᱸ᱾ᱸᱟᱫᱚ ᱜᱚᱝᱠᱮ ᱛᱚᱞᱟ ᱠᱚᱫᱚ ᱯᱮ ᱜᱤᱰᱤ ᱠᱟᱜᱼᱟ ᱥᱮ ᱵᱟᱝᱟ?
ᱦᱳᱭ ᱦᱳᱭ ᱛᱟᱞᱟ ᱠᱚᱫᱚᱞᱮ ᱜᱤᱰᱤᱣ ᱠᱟᱜᱼᱟ᱾ ᱚᱱᱠᱟ ᱦᱟᱸᱜ ᱟᱫᱚ ᱨᱚᱦᱚᱭ ᱟᱞᱮ ᱦᱟᱸᱜ ᱱᱮᱥ ᱫᱚ ᱠᱤᱪᱷᱩ ᱫᱤᱱ ᱯᱚᱨ ᱦᱟᱸᱜ ᱮᱛᱚᱦᱚᱵᱚᱜ-ᱟ ᱦᱟᱸᱜ ᱦᱳᱭᱥᱮ᱾ ᱮᱠᱷᱟᱱ ᱫᱚ ᱟᱣᱨᱤ ᱵᱤᱞᱤᱜ-ᱟ ᱛᱚ ᱚᱠᱟ ᱦᱚᱸ᱾ ᱦᱳᱭ᱾ ᱢᱮᱱᱠᱷᱟᱱ ᱟᱵᱮᱱᱟᱜ ᱛᱤᱱᱟᱹᱜ ᱥᱟᱺᱜᱤᱱ?
ᱦᱮᱸ ᱜᱚᱝᱠᱮ ᱪᱮᱜ ᱵᱤᱱ ᱞᱟᱹᱭ ᱠᱮᱜᱼᱟ?
ᱟᱵᱮᱱ ᱫᱚ ᱛᱤᱱᱟᱹᱜ ᱥᱟᱺᱜᱤᱱ ᱦᱟᱸᱜ ᱜᱚᱝᱠᱮ?
ᱦᱮᱸ ᱟᱞᱮ ᱱᱚᱛᱮ ᱫᱚ ᱟᱨ ᱠᱚᱭᱮᱠ ᱫᱤᱱ ᱢᱮᱱᱟᱜᱼᱟ ᱟᱨᱠᱤ᱾
ᱟᱫᱚ ᱤᱱᱟᱹ ᱠᱷᱟᱱ ᱜᱮ ᱟᱞᱮ ᱫᱚ ᱨᱚᱦᱚᱭ ᱠᱚᱫᱚ ᱦᱟᱸᱜ ᱪᱟᱵᱟ ᱜᱚᱫᱟᱞᱮ᱾
ᱟᱪᱪᱷᱟ ᱟᱪᱪᱷᱟ᱾
ᱟᱞᱮ ᱫᱚ ᱢᱟᱲᱟᱝ ᱠᱟᱹᱡ ᱮ ᱱᱚᱛᱮ ᱫᱚ ᱫᱟᱜ ᱠᱚᱫᱚ ᱢᱟᱲᱟᱝ ᱠᱷᱚᱱᱟᱜ ᱜᱮ ᱫᱟᱜ ᱟᱠᱟ-ᱟᱭ᱾
ᱟᱪᱪᱷᱟ ᱟᱪᱪᱷᱟ᱾ ᱦᱳᱭ ᱚᱱᱮ ᱚᱱᱝᱠᱟ ᱫᱟᱜ ᱫᱟᱜ ᱫᱚ ᱟᱞᱮ ᱥᱮᱫ ᱦᱚᱸ ᱚᱱᱠᱟ ᱢᱟᱲᱟᱝ ᱠᱷᱟᱡ ᱜᱮ ᱫᱟᱜ ᱠᱟᱜ-ᱟ ᱟᱫᱚ ᱚᱱᱮ ᱚᱱᱠᱟ ᱫᱟᱜ ᱠᱚ ᱠᱟᱹᱴᱤᱡ ᱡᱟᱹᱥᱛᱤ ᱞᱟᱜᱟᱣ ᱠᱟᱱᱟ ᱦᱳᱭ ᱥᱮ᱾
ᱦᱮᱸ ᱦᱮᱸ᱾
ᱦᱩᱸ᱾ ᱢᱮᱱᱟ ᱠᱷᱟᱡ ᱫᱚ ᱟᱫᱚ ᱟᱫᱚ ᱵᱟᱠᱟᱱ ᱫᱚ ᱦᱩᱭ ᱠᱚᱫ ᱛᱟᱞᱮᱭᱟ᱾ ᱟᱞᱮ ᱦᱚᱸᱞᱮ ᱛᱟᱞᱦᱮ ᱠᱚᱢᱯᱞᱤᱴ ᱜᱚᱫ ᱜᱮᱭᱟ ᱦᱳᱭᱥᱮ ᱟᱫᱚ ᱚᱱᱮ ᱠᱟᱹᱴᱤᱡ ᱱᱤᱭᱟᱹ ᱵᱚᱪᱷᱚᱨ ᱫᱚᱞᱮ ᱚᱱᱠᱟ ᱞᱮ ᱛᱟᱭᱱᱚᱢ ᱟᱠᱟᱱᱟ ᱦᱳᱭ ᱥᱮ᱾
ᱦᱮᱸ ᱦᱮᱸ᱾ ᱚᱱᱟ ᱢᱟ ᱜᱚᱝᱠᱮ ᱵᱟᱢ ᱞᱟᱹᱭ ᱫᱟᱲᱮᱜ-ᱟ, ᱚᱠᱟ ᱵᱚᱪᱷᱚᱨ ᱚᱠᱟᱞᱮᱠᱟ᱾
ᱦᱳᱭ ᱦᱳᱭ᱾ ᱟᱨ ᱡᱚᱛᱚ ᱵᱚᱪᱷᱚᱨ ᱛᱚ ᱚᱱᱠᱟ ᱥᱩᱵᱤᱫᱷᱟ ᱫᱚᱚ ᱵᱟᱝ ᱦᱩᱭᱩᱜ-ᱟ, ᱦᱭᱥᱮ ᱢᱤᱫ ᱵᱚᱪᱷᱚᱨ ᱫᱚ ᱵᱟᱝ ᱚᱱᱠᱟ ᱦᱟᱹᱥᱩ ᱠᱚᱥᱴᱚ ᱫᱚ ᱦᱤᱡᱩᱜ ᱜᱮᱭᱟ, ᱦᱳᱭ ᱥᱮ?
ᱦᱮᱸ ᱜᱚᱝᱠᱮ ᱦᱮᱸ᱾
ᱦᱚᱸᱜ-ᱚ᱾
ᱟᱫᱚ ᱜᱚᱢᱠᱮ ᱪᱟᱥᱵᱟᱥ ᱢᱟᱵᱚᱱ ᱪᱟᱥᱵᱟᱥᱮᱫ ᱜᱮᱭᱟ ᱟᱨ ᱚᱱᱟ ᱥᱟᱶ ᱥᱟᱶᱶᱛᱮ ᱮᱴᱟᱜ ᱠᱟᱹᱢᱤ ᱠᱚᱫᱚ ᱡᱟᱦᱟᱱᱟᱜ ᱚ ᱟᱯᱮ ᱚᱱᱛᱮ ᱠᱤ ᱵᱟᱝ ᱧᱟᱢᱚᱜ ᱜᱮᱭᱟ ᱱᱤᱭᱟᱹ ᱥᱩᱚᱢᱚᱭ?
ᱱᱤᱭᱟᱹ ᱥᱚᱢᱚᱭ ᱫᱚ ᱵᱟᱝ ᱧᱟᱢᱚᱜ ᱜᱮᱭᱟ, ᱟᱫᱚ ᱚᱱᱮ ᱚᱱᱠᱟ ᱪᱟᱥ ᱠᱷᱟᱹᱛᱤᱨ ᱛᱮ ᱟᱫᱚ ᱠᱟᱹᱢᱤ ᱦᱚᱸ ᱩᱱᱟᱹᱜ ᱫᱚ ᱵᱟᱠᱚ ᱠᱟᱹᱢᱤ ᱜᱮᱭᱟ ᱦᱳᱭᱥᱮ᱾
ᱜᱚᱝᱠᱮ ᱟᱞᱮ ᱚᱱᱛᱮ ᱫᱚ ᱠᱷᱟᱹᱞᱤ ᱦᱩᱲᱩ ᱠᱚᱜᱮ ᱠᱚ ᱪᱟᱥ ᱵᱟᱲᱟᱭᱟ ᱥᱮ ᱟᱨ ᱮᱴᱟᱜ-ᱟᱜ ᱡᱤᱱᱤᱥ ᱮᱴᱟᱜᱟᱜ ᱠᱚᱦᱚᱸ ᱠᱚ ᱪᱟᱥ ᱜᱮᱭᱟ᱾
ᱦᱩᱲᱩ ᱦᱚᱸᱠᱚ ᱪᱟᱥ ᱜᱮᱭᱟ ᱟᱨ ᱮᱴᱟᱜ ᱦᱚᱸᱜ ᱠᱚ ᱪᱟᱥ ᱦᱚᱭᱤᱜ-ᱟ ᱚᱱᱮ ᱚᱱᱠᱟ ᱫᱟᱜ ᱨᱮᱱᱟᱜ ᱥᱩᱵᱤᱫᱟ ᱛᱟᱦᱮᱱ ᱠᱷᱟᱱ ᱫᱚ ᱦᱟᱸᱜ ᱠᱩ᱾ ᱪᱟᱥ ᱜᱮᱭᱟ ᱦᱳᱭᱥᱮ᱾ ᱡᱚᱸᱰᱨᱟ ᱠᱚ ᱦᱩᱭᱱᱟ᱾ ᱦᱳᱭ ᱥᱮ ᱟᱫᱚ ᱚᱱᱠᱟ ᱪᱟᱥ ᱚᱱᱠᱟ ᱫᱟᱜ ᱠᱚ ᱵᱟᱝ ᱛᱟᱦᱮᱱ ᱠᱷᱟᱱ ᱫᱚ ᱦᱟᱸᱜ ᱚᱱᱠᱟ ᱪᱟᱥ ᱫᱚ ᱵᱟᱝ ᱜᱟᱱᱚᱜᱼᱟ ᱟᱨᱠᱤ᱾ ᱟᱞᱮ ᱫᱚ ᱵᱟᱞᱮ ᱪᱟᱥ ᱜᱮᱭᱟ ᱟᱞᱮ ᱫᱚ ᱚᱱᱮ ᱚᱱᱠᱟ ᱟᱨᱠᱤ ᱮᱸ ᱪᱮᱫ ᱞᱟᱹᱭᱟ ᱮ ᱚᱱᱠᱟ ᱡᱚᱢ ᱞᱟᱹᱜᱤᱫ ᱜᱮᱞᱮ ᱪᱟᱥ ᱜᱮᱭᱟ ᱦᱳᱭᱥᱮ ᱡᱚᱢ ᱧᱩ ᱜᱮ ᱡᱟ᱾
ᱟᱫᱚ ᱚᱱᱮ ᱠᱚ ᱪᱟᱥ ᱠᱚ ᱪᱟᱵᱟ ᱵᱟᱲᱟ ᱜᱮ ᱠᱚᱞᱮ ᱪᱟᱥ ᱜᱮᱭᱟ᱾
ᱦᱮᱸ ᱦᱮᱸ ᱪᱟᱥᱼᱼ ᱱᱮᱛᱟᱨ ᱢᱟ ᱫᱟᱜ ᱫᱤᱱ ᱛᱚ ᱱᱮᱛᱟᱨ ᱢᱟ ᱦᱩᱲᱩ ᱜᱮ ᱪᱟᱥ ᱦᱩᱭᱩᱜᱳᱼᱟ᱾
ᱮᱴᱟᱜᱟᱜ ᱠᱚ ᱪᱟᱥ ᱫᱚ ᱚᱱᱠᱟ ᱫᱚ ᱦᱟᱜ ᱠᱷᱩᱵ ᱵᱷᱟᱜᱤ ᱫᱚ ᱵᱟᱝ ᱜᱟᱱᱚᱜᱼᱟ᱾
ᱟᱫᱚ ᱜᱚᱝᱠᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱚᱲᱟᱜ ᱠᱚᱨᱮ ᱫᱚ᱾
ᱚᱲᱟᱜ ᱠᱚᱨᱮ ᱫᱚ ᱪᱮᱫ ᱜᱮ ᱵᱟᱝ ᱚᱱᱮ ᱚᱱᱠᱟ ᱠᱟᱹᱢᱤ ᱴᱩᱠᱩᱱ ᱛᱟᱦᱮᱱ ᱠᱷᱟᱱ ᱚᱲᱟᱜ ᱨᱮ ᱵᱮᱥ, ᱢᱮᱱ ᱮᱫᱟ ᱜᱚᱝᱠᱮ ᱪᱮᱫ ᱠᱚᱵᱤᱱ ᱪᱤᱠᱟᱹᱭ ᱜᱮᱭᱟ᱾
ᱦᱮᱸ ᱜᱚᱝᱠᱮ ᱟᱹᱞᱤᱧ ᱦᱚᱸ ᱚᱲᱟᱜ ᱥᱮᱱ ᱨᱮᱜᱮ ᱢᱮᱱᱟᱜ ᱞᱤᱧᱟ ᱵᱚᱨᱛᱚᱢᱟᱱ ᱫᱚ ᱟᱫᱚ᱾ ᱚᱱᱮ ᱱᱚᱝᱠᱟ ᱴᱷᱩᱠ ᱴᱷᱟᱠ ᱠᱟᱹᱢᱤ ᱵᱟᱲᱟ ᱦᱩᱭᱩᱜ ᱜᱮᱭᱟ ᱟᱨᱠᱤ᱾ ᱪᱟᱞᱞᱟᱣ ᱦᱩᱭᱩᱜ ᱜᱮᱭᱟ ᱠᱟᱹᱢᱤ ᱠᱚ ᱵᱟᱡᱟᱨ ᱠᱟᱹᱢᱤ ᱠᱚ ᱚᱲᱟᱜ ᱠᱟᱹᱢᱤ ᱠᱚ᱾
ᱟᱪᱪᱷᱟ ᱦᱳᱭ ᱦᱳᱭ ᱚᱱᱟ ᱠᱚᱫᱚ ᱪᱟᱞᱟᱣ ᱜᱮ ᱦᱩᱭᱩᱜ ᱜᱮᱭᱟ ᱦᱮᱸ ᱥᱮ᱾ ᱟᱨ ᱵᱟᱝᱠᱷᱟᱱ ᱚᱲᱟᱜ ᱨᱮᱱ ᱦᱚᱲ ᱠᱚ ᱞᱟᱹᱭᱟ ᱫᱩᱲᱩᱵ ᱫᱩᱲᱩᱵ ᱮ ᱡᱚᱢᱮᱫᱼᱟ ᱦᱮᱭᱥᱮ ᱦᱩᱸ᱾
ᱡᱟᱦᱟᱱᱟᱜ ᱜᱮᱛᱚ ᱠᱟᱹᱢᱤ ᱢᱟ ᱠᱟᱹᱢᱤ ᱦᱩᱭᱩᱜ ᱜᱮᱭᱟ᱾
ᱠᱟᱹᱢᱤ ᱜᱮ ᱦᱩᱭᱩᱜᱼᱟ ᱦᱳᱭ ᱮᱱᱠᱷᱟᱱ ᱚᱲᱟᱜ ᱨᱮᱱ ᱦᱚᱲ ᱦᱟᱸᱜ ᱵᱟᱝ ᱟᱸᱡᱚᱢ ᱞᱮᱠᱷᱟᱡ ᱛᱚ ᱵᱟᱝ ᱜᱟᱱᱚᱜᱼᱟ᱾
ᱜᱚᱝᱠᱮ ᱟᱯᱮ ᱚᱱᱛᱮ ᱫᱚ ᱪᱮᱫ ᱞᱮᱠᱟᱱ ᱫᱤᱥᱚᱢ ᱠᱟᱱᱟ᱾
ᱟᱞᱮᱥᱮᱫ ᱱᱚᱝᱠᱟ ᱵᱤᱨ ᱫᱤᱥᱚᱢ ᱠᱟᱱᱟ ᱦᱮᱸᱥᱮ᱾
ᱵᱤᱨ ᱫᱤᱥᱚᱢ ᱛᱟᱦᱚᱞᱮ! ᱜᱚᱝᱠᱮ ᱟᱯᱮ ᱚᱱᱛᱮ ᱫᱚ ᱟᱫᱚ ᱵᱩᱨᱩ ᱠᱚᱫᱚ ᱵᱟᱹᱱᱩᱜᱼᱟ ᱛᱚ?
ᱦᱳᱭ, ᱦᱳᱭ!
ᱟᱫᱚ ᱜᱚᱝᱠᱮ ᱵᱤᱨ ᱫᱤᱥᱚᱢ ᱢᱟᱱᱮ ᱛᱚ ᱟᱯᱮ ᱚᱱᱛᱮ ᱤᱭᱟᱹ ᱠᱚ ᱧᱟᱢᱚᱜ ᱜᱮᱭᱟ ᱥᱮ ᱱᱮᱛᱟᱨ ᱫᱟᱜ ᱫᱤᱱ ᱢᱟ ᱯᱩᱴᱠᱟᱹ ᱠᱚ ᱩᱫ ᱠᱚ ᱧᱟᱢᱚᱜ ᱠᱟᱛᱷᱟ?
ᱦᱳᱭ, ᱦᱳᱭ! ᱟᱨ ᱩᱝᱠᱩ ᱫᱚ ᱱᱤᱛ ᱛᱟᱨ ᱫᱚ ᱩᱜ ᱠᱷᱩᱵ ᱠᱚᱢ ᱠᱚ ᱧᱟᱢᱚᱜ ᱠᱟᱱᱟ ᱦᱮᱸ ᱥᱮ ᱾ ᱩᱜ ᱠᱚ ᱩᱜ ᱠᱚᱞᱮ ᱧᱟᱢ ᱫᱚᱞᱮ ᱧᱟᱢ ᱜᱮᱭᱟ, ᱟᱫᱚ ᱚᱱᱮ ᱚᱱᱠᱟ ᱪᱟᱞᱟᱣ ᱦᱩᱭᱩᱜ ᱜᱮᱭᱟ ᱦᱳᱭᱥᱮ ᱥᱮᱛᱟᱜ ᱵᱷᱳᱨ ᱨᱮ ᱚᱝᱠᱟᱢ ᱪᱟᱞᱟᱜ ᱠᱷᱟᱱ ᱫᱚ ᱦᱟᱱ ᱠᱷᱟᱢ ᱧᱟᱢ ᱜᱮᱭᱟ ᱾ ᱟᱫᱚ ᱟᱞᱮ ᱫᱚ ᱦᱟᱸᱜ ᱠᱟᱹᱴᱤᱡ ᱵᱟᱞᱮ ᱪᱟᱞᱟᱜ ᱜᱮᱭᱟ, ᱟᱫᱚ ᱩᱝᱠᱩ ᱪᱟᱞᱟᱜ ᱜᱮᱭᱟ ᱩᱝᱠᱩ ᱛᱷᱚᱲᱟ ᱵᱚᱭᱚᱥᱠᱚ ᱦᱚᱲ ᱠᱚ ᱦᱳᱭ ᱥᱮ ᱾
ᱦᱮᱸ, ᱦᱮᱸ!
ᱦᱩᱸ, ᱢᱟᱱᱮ ᱧᱟᱢ ᱫᱚ ᱧᱟᱢᱚᱜ ᱜᱮᱭᱟ ᱟᱞᱮ ᱥᱮᱫ ᱫᱚ ᱾
ᱪᱟᱞᱟᱣ ᱞᱮᱱᱠᱷᱟᱱ ᱫᱚ ᱧᱟᱢᱚᱜ ᱜᱮᱭᱟ ᱥᱮ ᱪᱮᱫ?
ᱧᱟᱢᱚᱜ ᱜᱮᱭᱟ, ᱦᱳᱭ ᱾
ᱦᱮᱸ ᱟᱞᱮ ᱱᱚᱛᱮ ᱦᱚᱸ ᱱᱚᱜ ᱚᱭ ᱛᱚ ᱧᱟᱢ ᱵᱟᱲᱟᱜ ᱠᱟᱱᱟ, ᱪᱟᱞᱟᱣ ᱡᱚᱢ ᱵᱟᱲᱟᱭᱮᱜ ᱜᱮᱭᱟᱞᱮ ᱾
ᱮᱭ ᱪᱳᱨ ᱵᱷᱟᱜᱨᱟ ᱨᱮ ᱾
ᱦᱮᱸ ᱜᱚᱝᱠᱮ ᱱᱚᱛᱮ ᱦᱚᱸ ᱧᱟᱢ ᱵᱟᱲᱟᱜ ᱠᱟᱱ ᱜᱮᱭᱟ ᱟᱹᱰᱤ ᱱᱟᱯᱟᱭ, ᱟᱨ ᱟᱯᱮ ᱚᱱᱛᱮ ᱫᱚ ᱜᱚᱝᱠᱮ ᱡᱟᱦᱟᱱᱟᱜ ᱡᱚ ᱵᱤᱞᱤ ᱠᱚᱫᱚ ᱧᱟᱢᱚᱜ ᱟᱥᱮ ᱵᱟᱝ?
ᱦᱳᱭ ᱡᱚ ᱵᱤᱞᱤ ᱠᱚᱫᱚ ᱧᱟᱢᱚᱜ ᱜᱮᱭᱟ, ᱦᱟᱱᱮ ᱚᱝᱠᱟ ᱡᱟᱹᱱᱢ ᱠᱩ ᱦᱳᱭᱥᱮ ᱩᱞᱠᱩ, ᱟᱨᱚ ᱦᱮᱱᱟᱜ ᱠᱟᱜᱼᱟ ᱾ ᱚᱱᱟ ᱠᱚᱜᱮ ᱧᱟᱢᱚᱜ ᱜᱮᱭᱟ, ᱟᱞᱮ ᱥᱮᱫ ᱫᱚ ᱵᱮᱥᱤ ᱚᱝᱠᱟ ᱡᱚ ᱠᱚᱫᱚ ᱚᱱᱮ ᱚᱝᱠᱟ ᱡᱮᱢᱚᱱ ᱢᱟᱛᱠᱚᱢ ᱡᱚ ᱦᱳᱭ ᱥᱮ ᱚᱱᱟ ᱠᱚᱫᱚ ᱵᱟᱹᱪᱩᱜ ᱠᱚᱜᱼᱟ ᱫᱟᱨᱮ ᱠᱩ ᱾ ᱵᱤᱨ ᱠᱚᱨᱮ ᱦᱳᱭ ᱥᱮ ᱾
ᱦᱮᱸ, ᱦᱮᱸ ᱾
ᱟᱫᱚ ᱮᱱᱠᱷᱟᱱ ᱫᱚ ᱚᱱᱟ ᱡᱚ ᱠᱚᱫᱚ ᱦᱟᱜ ᱵᱟᱝ ᱧᱟᱢᱚᱜ ᱜᱮᱭᱟ ᱾
ᱮ ᱜᱚᱝᱠᱮ ᱚᱱᱟ ᱢᱟᱛᱠᱚᱢ ᱡᱟᱦᱟᱸ ᱵᱤᱱ ᱞᱮᱭ ᱠᱮᱜᱼᱟ ᱚᱱᱟ ᱫᱚ ᱟᱞᱮ ᱱᱚᱛᱮ ᱫᱚ ᱟᱹᱰᱤ ᱵᱮᱥ ᱜᱮ ᱧᱟᱢᱚᱜᱼᱟ ᱚᱱᱟ ᱵᱷᱟᱜᱤ ᱜᱮ ᱢᱮᱱᱟᱜᱼᱟ ᱢᱟᱛᱽᱠᱚᱢ ᱫᱟᱨᱮ ᱠᱚᱦᱚᱸ ᱾
ᱟᱪᱪᱷᱟ, ᱟᱪᱪᱷᱟ ᱾
ᱦᱮᱸ ᱢᱟᱛ-ᱢᱟᱛᱠᱚᱢ ᱫᱟᱨᱚᱠᱚᱢ ᱢᱟᱛᱠᱚᱢ ᱫᱚ ᱦᱟᱱᱮ ᱟᱹᱰᱤ ᱵᱟᱦᱟ ᱵᱚᱸᱜᱟ ᱨᱮ ᱢᱟᱛᱠᱚᱢ ᱠᱚᱫᱚ ᱧᱩᱨᱩᱜ ᱜᱮᱭᱟ, ᱟᱫᱚ ᱱᱮᱛᱟᱨ ᱫᱚ ᱦᱟᱜ ᱠᱩᱸᱭᱰᱤ ᱠᱚ ᱢᱟᱛᱠᱚᱢ ᱡᱚ ᱮᱱᱛᱮ ᱚᱱᱟ ᱠᱚᱜᱮᱞᱮ
ᱟᱞᱮ ᱥᱚᱸᱜᱮ ᱠᱩ ᱠᱩᱭᱰᱤ ᱠᱚᱦᱚᱸ ᱵᱟᱹᱪᱩᱜ ᱠᱟᱜᱼᱟ ᱜᱚᱝᱠᱮ ᱩᱱᱟᱹᱜ ᱫᱚ ᱾
ᱟᱞᱮ ᱥᱮᱫ ᱫᱚ ᱚᱱᱮ ᱚᱱᱠᱟ ᱱᱟᱱᱟ ᱨᱚᱠᱚᱢ ᱫᱟᱨᱮ ᱢᱤᱞᱮ ᱚᱝᱠᱟ ᱵᱤᱜ ᱵᱩᱨᱩ ᱵᱤᱨ ᱠᱩ ᱦᱩᱭ ᱠᱟᱱᱟ ᱦᱮᱸᱥᱮ ᱾
ᱦᱮᱸ ᱾
ᱟᱫᱚ ᱚᱱᱟ ᱠᱷᱟᱹᱛᱤᱨ ᱜᱮ ᱦᱟᱸᱜ ᱚᱱᱮ ᱩᱱᱟᱹᱜ ᱫᱚ ᱵᱟᱹᱪᱩᱜ ᱠᱟᱜᱼᱟ ᱡᱚᱢ ᱧᱩ ᱧᱩ ᱢᱟ ᱾ ᱡᱚ ᱫᱟᱨᱮ ᱠᱚᱫᱚ ᱾
ᱜᱚᱝᱠᱮ ᱱᱮᱛᱟᱨ ᱫᱤᱱ ᱢᱟ ᱚᱱᱟ ᱫᱟᱜ ᱫᱤᱱ ᱢᱟ ᱤᱭᱟᱹ ᱡᱚᱜ ᱜᱮᱭᱟ ᱥᱮ ᱪᱮᱜ? ᱛᱟ ᱡᱟᱢ ᱵᱤᱱ ᱵᱟᱲᱟᱭᱟ ᱡᱟᱢ?
ᱦᱳᱭ, ᱦᱳᱭ, ᱦᱳᱭ ᱾
ᱦᱮᱸ, ᱦᱮᱸ, ᱚᱱᱛᱮ ᱟᱯᱮ ᱚᱱᱛᱮ ᱵᱟᱹᱱᱩᱜᱼᱟ?
ᱟᱪᱪᱷᱟ, ᱦᱮᱱᱟᱜ ᱫᱚ ᱦᱮᱱᱟᱜ ᱜᱮᱭᱟ ᱟᱫᱚ ᱚᱱᱮ ᱚᱝᱠᱟ ᱚᱲᱟᱜ ᱚᱲᱟᱜ ᱦᱮᱱᱟᱜ ᱠᱟᱜᱼᱟ ᱦᱳᱭᱥᱮ ᱾ ᱟᱫᱚ ᱚᱝᱠᱳ ᱚᱲᱟᱜ ᱨᱮᱠᱚ ᱨᱚᱦᱚᱭ ᱠᱟᱜ ᱠᱟᱱ ᱠᱷᱟᱱ ᱚᱝᱠᱟ ᱩᱱᱠᱩᱣᱟᱜ ᱚᱲᱟᱜ ᱨᱮᱜᱮ ᱦᱟᱸᱜ ᱡᱚᱢ ᱜᱟᱱᱚᱜ ᱪᱟᱞᱟᱣ ᱦᱩᱭᱩᱜᱼᱟ ᱦᱳᱭᱥᱮ ᱾ ᱵᱟᱠᱷᱟᱡ ᱫᱚ ᱦᱟᱸᱜ ᱵᱤᱨ ᱠᱚᱨᱮᱫᱚ ᱩᱱ ᱫᱚ ᱵᱟᱹᱱᱩᱜᱼᱟ᱾ ᱧᱨ ᱟᱯᱮ ᱥᱮᱫ ᱫᱚ ᱦᱟᱸᱜ ᱧᱟᱢᱚᱜ ᱜᱮᱭᱟ ᱥᱮ ᱵᱟᱝᱼᱟ?
ᱦᱮᱸ ᱜᱚᱝᱠᱮ ᱟᱞᱮ ᱱᱚᱱᱛᱮ ᱫᱚ ᱧᱟᱢᱚᱜ ᱜᱮᱭᱟ ᱟᱞᱮ ᱫᱚ ᱚ ᱟᱞᱮ ᱱᱚᱛᱮ ᱦᱚ ᱵᱤᱨ ᱠᱚᱫᱚ ᱢᱮᱱᱟᱜ ᱫᱚ ᱢᱮᱱᱟᱜ ᱜᱮᱭᱟ, ᱟᱫᱚ ᱟᱞᱮ ᱚᱱᱛᱮ ᱫᱚᱻ ᱢᱟᱱᱮ ᱚᱝᱠᱟ ᱥᱟᱨᱡᱚᱢ ᱵᱤᱨ ᱠᱚᱫᱚ ᱚᱝᱠᱟ ᱫᱚ ᱦᱟᱜ ᱵᱟᱹᱱᱩᱜᱼᱟ᱾
ᱦᱩᱸ ᱾
ᱜᱚᱝᱠᱮ ᱟᱯᱮ ᱱᱚᱛᱮ ᱫᱚ ᱥᱟᱨᱡᱚᱢ ᱵᱤᱨ ᱜᱮᱥᱮ ᱪᱮᱫ ᱮᱴᱟᱜ ᱵᱤᱨ ᱠᱚ ᱠᱟᱱᱟ?
ᱟᱞᱮᱥᱮᱫ ᱫᱚ ᱥᱟᱨᱡᱚᱢ ᱵᱤᱨ ᱫᱚ ᱦᱟᱸᱜ ᱵᱟᱹᱱᱩᱜᱼᱟ ᱟᱞᱮᱥᱮᱫ ᱦᱚᱸ ᱦᱳᱭ ᱥᱮ᱾ ᱚᱱᱮᱝᱠᱟ ᱵᱚᱸᱜᱟ ᱵᱩᱨᱩ ᱠᱚᱨᱮ ᱟᱞᱮ ᱫᱚ ᱚᱝᱠᱟ ᱵᱟᱭᱨᱮ ᱠᱷᱚᱱ ᱞᱮ ᱟᱹᱜᱩᱭᱟ ᱥᱟᱨᱡᱚᱢ ᱠᱚ ᱦᱳᱭᱥᱮ ᱾ ᱥᱟᱨᱚᱢ ᱥᱟ ᱥᱮ ᱟᱨᱚ ᱡᱟᱦᱟᱱᱟᱜ ᱠᱤᱷᱩ ᱞᱟᱜᱟᱜᱼᱟ ᱛᱮᱱᱠᱷᱟᱱ ᱫᱚ ᱦᱟᱸᱜ ᱵᱚᱸᱜᱟ ᱵᱩᱨᱩ ᱫᱚ ᱯᱟᱦᱞᱮ ᱠᱷᱚᱱᱟᱜ ᱱᱚᱝᱠᱟ ᱥᱟᱨᱡᱚᱢ ᱵᱤᱨ ᱠᱚᱫᱚ ᱵᱟᱹᱪᱩᱜ ᱠᱟᱜᱼᱟ᱾
ᱜᱚᱝᱠᱮ ᱟᱯᱮ ᱚᱱᱛᱮ ᱫᱚ ᱚᱱᱮ ᱪᱟᱥ ᱵᱟᱥ ᱠᱚᱫᱚ ᱜᱟᱹᱲᱤ ᱠᱚᱛᱮ ᱜᱮᱯᱮ ᱥᱤ ᱦᱚᱪᱚᱭᱟ ᱥᱮ ᱚᱱᱠᱟ ᱰᱟᱝᱨᱟ ᱠᱚᱛᱮ?
ᱜᱟᱹᱰᱤ ᱜᱟᱹᱰᱤ ᱠᱚᱛᱮ, ᱮᱠᱷᱚᱱ ᱴᱨᱟᱠᱴᱟᱨ ᱦᱩᱭ ᱟᱠᱟᱱᱟ ᱥᱮ ᱰᱟᱝᱨᱟ ᱠᱚᱫᱚ ᱟᱨ ᱚ ᱵᱟᱠᱚ ᱥᱤᱭᱮᱫ ᱜᱮᱭᱟ ᱚᱲᱟᱜ ᱚᱲᱟᱜ ᱦᱳᱭᱥᱮ ᱞᱟᱦᱟ ᱛᱮᱠᱚ ᱮᱱᱠᱷᱟᱱ ᱫᱚ ᱱᱟᱦᱮᱞ ᱰᱟᱝᱽᱨᱟ ᱠᱟᱛᱮ ᱠᱚ ᱥᱤᱭᱮᱫ ᱛᱟᱦᱮᱱᱟ ᱦᱳᱭ ᱥᱮ᱾ ᱞᱟᱦᱟ ᱛᱮᱫᱚ ᱠᱟᱹᱴᱤᱡ ᱥᱚᱢᱚᱭ ᱠᱚᱦᱚᱸ ᱛᱟᱦᱮᱸ ᱠᱟᱱᱟ ᱱᱮᱛᱟᱨ ᱫᱚ ᱟᱫᱚ ᱥᱚᱢᱚᱭ ᱦᱚᱸ ᱛᱷᱚᱲᱟ ᱤᱭᱟᱹ ᱠᱚᱡ ᱱᱟᱥᱮ ᱤᱱᱯᱴᱮᱱᱴ ᱧᱚᱜ ᱦᱩᱭᱱᱟ ᱾ ᱛᱟᱦᱚᱞᱮ ᱠᱷᱟᱱ ᱠᱷᱟᱱ ᱫᱚ ᱟᱫᱚ ᱴᱨᱟᱠᱴᱟᱨ ᱛᱮᱠᱚ ᱥᱤᱭᱟᱜᱼᱟ ᱡᱚᱛᱚ ᱦᱚᱲ ᱦᱳᱭᱥᱮ᱾
ᱦᱮᱸ ᱜᱚᱝᱠᱮ, ᱟᱨ ᱴᱨᱟᱠᱴᱚᱨ ᱛᱮ ᱥᱤ ᱞᱮᱠᱷᱟᱱ ᱫᱚ ᱚᱝᱠᱟ ᱥᱚᱢᱚᱭ ᱦᱚᱸ ᱠᱚᱢ ᱜᱮ ᱞᱟᱜᱟᱜ ᱠᱟᱱᱟ᱾ ᱞᱚᱜᱚᱱ ᱜᱮ ᱦᱩᱭᱩᱜ ᱠᱟᱱᱟ ᱠᱟᱹᱢᱤ ᱦᱚᱸ᱾
ᱞᱚᱜᱚᱱ ᱜᱮ ᱦᱩᱭᱩᱜ ᱠᱟᱱᱟ ᱠᱟᱹᱢᱤ᱾
ᱟᱫᱚ ᱡᱚᱛᱚ ᱦᱚᱲᱜᱮ ᱧᱮᱞ ᱵᱤᱱ ᱠᱟᱹᱢᱤ ᱛᱤᱱᱟᱹᱜ ᱞᱚᱜᱚᱱ ᱦᱩᱭᱩᱜᱼᱟ ᱩᱱᱟᱹᱜ ᱜᱮ ᱦᱚᱲ ᱠᱚ ᱵᱷᱟᱹᱜᱤ
ᱦᱟ ᱦᱳᱭ ᱦᱳᱭ ᱦᱳᱭ᱾ ᱟᱫᱚ ᱤᱱᱟ ᱠᱷᱟᱹᱛᱤᱨ ᱜᱮ ᱚᱱᱮ ᱚᱱᱠᱟ ᱴᱟᱠᱴᱟᱨ ᱛᱮᱜᱮ ᱟᱞᱮ ᱦᱚᱞᱮ ᱥᱤᱜᱮᱭᱟ ᱦᱩᱭ ᱥᱮ᱾
ᱦᱮᱸ ᱴᱨᱟᱠᱴᱚᱨ ᱛᱮᱜᱮ ᱟᱞᱮ ᱱᱚᱱᱛᱮ ᱦᱚᱸ ᱢᱟᱲᱟᱝ ᱫᱚ ᱰᱟᱝᱨᱟ ᱠᱚᱛᱮ ᱠᱚ ᱥᱤ ᱵᱟᱲᱟᱭ ᱛᱟᱦᱮᱸᱱ ᱱᱮᱛᱟᱨ ᱫᱚ ᱡᱷᱚᱛᱚ ᱦᱚᱲ ᱜᱮ ᱴᱨᱟᱠᱴᱚᱨ ᱠᱚᱛᱮ ᱜᱮ ᱰᱟᱝᱨᱟ ᱠᱚᱫᱚ ᱱᱮᱛᱟᱨ ᱫᱚ ᱮᱠᱫᱚᱢ ᱪᱮᱫ ᱠᱟᱞᱠᱟ ᱠᱚ ᱤᱭᱟᱹ ᱠᱚ
ᱟᱪᱷᱟ᱾
ᱟᱫᱚ ᱜᱚᱝᱠᱮ ᱟᱯᱮ ᱱᱚᱱᱚᱛ ᱫᱚ ᱰᱟᱝᱨᱟ ᱠᱚᱫᱚ ᱟᱫᱚᱯᱮ ᱫᱚᱦᱚ ᱠᱟᱜ ᱠᱚᱣᱟ ᱥᱮ ᱵᱟᱝ ᱚᱲᱟᱜ ᱠᱚᱨᱮ ᱫᱚ?
ᱰᱟᱝᱨᱟ ᱠᱚᱫᱚ ᱵᱟᱪᱩᱜ ᱠᱚᱣᱟ ᱦᱳᱭᱥᱮ ᱚᱱᱮ ᱚᱱᱠᱟ ᱱᱟᱦᱮᱞ ᱠᱚ ᱡᱚᱠᱷᱚᱱ ᱛᱟᱦᱮᱸ ᱠᱟᱱᱟ ᱛᱚᱛᱚ ᱫᱤᱱ
ᱟᱫᱚ ᱜᱚᱝᱠᱮ ᱰᱟᱝᱨᱟ ᱠᱚᱢᱟ ᱟᱹᱰᱤ ᱞᱟᱹᱠᱛᱤ ᱜᱮᱭᱟ ᱪᱮᱫᱟᱜ ᱞᱟᱹᱭᱵᱤᱱ ᱥᱮ ᱚᱱᱟ ᱵᱚᱸᱜᱟ ᱵᱩᱨᱩ ᱨᱮ ᱰᱟᱝᱨᱟ ᱫᱟᱜ ᱚᱱᱟ ᱜᱩᱨᱤᱡ ᱠᱚ ᱚᱱᱟ ᱠᱚᱢᱟ ᱞᱟᱜᱟᱜ ᱜᱮᱫᱚ᱾ ᱦᱮᱞᱳᱣ᱾ ᱦᱮᱞᱳᱣ᱾ ᱦᱮᱸ ᱦᱮᱞᱳᱣ᱾
ᱦᱮᱞᱳ,
ᱦᱮᱸ ᱜᱚᱝᱠᱮ ᱱᱮᱴᱳᱣᱟᱨᱠ ᱠᱚ ᱯᱨᱚᱵᱞᱮᱢᱮᱫ ᱟ ᱥᱮᱪᱮᱫ? ᱵᱟᱝ ᱵᱟᱝ ᱟᱸᱡᱚᱢᱚᱜ ᱠᱟᱱ ᱱᱤᱛᱳᱜ ᱫᱚ ᱟᱸᱡᱚᱢᱚᱜ ᱠᱟᱱ ᱱᱤᱛᱳᱜ ᱟᱸᱡᱚᱢᱚᱜᱼᱟ᱾
ᱟᱪᱷᱟ ᱟᱪᱷᱟ᱾ ᱟᱫᱚ ᱚᱱᱮ ᱚᱱᱠᱟᱜᱮ ᱛᱟᱦᱮᱸ ᱫᱚᱠᱚ ᱛᱟᱦᱮᱸ ᱠᱟᱱ ᱜᱮᱭᱟ ᱞᱟᱦᱟ ᱫᱚ᱾ ᱱᱮᱛᱟᱨ ᱫᱚ ᱵᱟᱹᱪᱩᱜ ᱠᱚᱣᱟ ᱮᱭ ᱠᱟᱨᱚᱱ ᱛᱮ ᱚᱱᱮ ᱚᱱᱠᱟ ᱜᱩᱯᱤ ᱦᱚᱲ ᱵᱟᱪᱩᱜ ᱠᱚᱣᱟ ᱦᱳᱭᱥᱮ᱾ ᱚᱠᱚᱭ ᱜᱩᱯᱤ ᱠᱚᱣᱟᱜ ᱠᱷᱮᱛ ᱥᱮᱦ ᱤᱫᱤ ᱦᱩᱭᱩᱜᱼᱟ ᱡᱚᱢ ᱧᱩ ᱠᱚᱦᱚᱸ ᱩᱱᱠᱩᱣᱟᱜ ᱧᱮᱞ ᱦᱩᱭᱩᱜᱼᱟ ᱦᱳᱭᱥᱮ᱾
ᱦᱮᱸ ᱜᱚᱝᱠᱮ ᱫᱚᱦᱚ ᱞᱮᱠᱚ ᱠᱷᱟᱱ ᱢᱟᱛᱚᱜ ᱩᱱᱠᱩ ᱦᱚᱸ ᱜᱩᱯᱤ ᱞᱟᱹᱜᱤᱫ ᱦᱚᱲ ᱢᱟᱛᱚ ᱫᱚᱨᱠᱟᱨ ᱜᱮᱥᱮ᱾
ᱦᱳᱭ ᱦᱳᱭ᱾
ᱟᱨᱞᱮ ᱱᱚᱛᱮ ᱴᱩᱠ ᱴᱟᱠ ᱠᱚ ᱫᱚᱦᱚ ᱟᱠᱟᱫ ᱠᱚᱜᱮᱭᱟ ᱢᱤᱫᱵᱟᱨ ᱦᱟᱸᱜ᱾
ᱟᱪᱷᱟ ᱟᱪᱷᱟ᱾
ᱛᱚ ᱰᱟᱹᱦᱤ ᱡᱟᱭᱜᱟ ᱠᱟᱱᱟ ᱜᱩᱯᱤ ᱠᱚᱫᱚ ᱚᱱᱠᱟ ᱚᱥᱩᱵᱤᱫᱟ ᱵᱟᱝ ᱟᱫᱚ ᱡᱟᱦᱟᱸᱭ ᱜᱮ ᱢᱤᱫ ᱦᱚᱲ ᱛᱟᱦᱮᱸ ᱦᱩᱭᱩᱜ ᱛᱟᱢᱟ ᱩᱱᱠᱩ ᱥᱟᱞᱟᱜ ᱛᱮ᱾
ᱦᱳᱭ ᱦᱳᱭ᱾
ᱜᱚᱝᱠᱮ ᱟᱯᱮ ᱚᱱᱛᱮ ᱫᱚ ᱟᱫᱚ ᱦᱮᱸ ᱦᱮᱸ ᱟᱫᱚ ᱩᱱᱠᱩ ᱥᱤᱢ ᱠᱚᱦᱚᱸ ᱵᱟᱹᱱᱩᱜ ᱠᱚᱣᱟ ᱥᱮᱪᱮᱫ?
ᱦᱳᱭ ᱥᱤᱢ ᱠᱚᱫᱚ ᱦᱮᱱᱟᱜ ᱜᱮᱭᱟ ᱥᱤᱢ ᱢᱮᱨᱚᱢ ᱩᱱᱠᱩ ᱫᱚᱞᱮ ᱫᱚᱦᱚ ᱠᱟᱜ ᱠᱚᱜᱮᱭᱟ ᱦᱳᱭ ᱥᱮ᱾
ᱦᱮᱸ᱾
ᱥᱤᱢ ᱢᱮᱨᱚᱢ ᱫᱚ ᱫᱚᱦᱚ ᱜᱮ ᱦᱩᱭᱩᱜ-ᱟ ᱥᱤᱢ ᱢᱮᱨᱚᱢ ᱫᱚ ᱩᱱᱠᱩ ᱫᱚ ᱚᱲᱟᱜ ᱠᱚᱨᱮ ᱠᱚ ᱫᱚᱦᱚ ᱫᱚᱦᱚ ᱛᱮᱠᱚ ᱟᱹᱥᱩᱞᱚᱜ ᱜᱮᱭᱟ ᱥᱮ ᱟᱫᱚ ᱩᱱᱠᱩ ᱫᱚ ᱦᱟᱸᱜ ᱴᱷᱤᱠ ᱜᱮ ᱦᱮᱱᱟᱜ ᱠᱚᱣᱟ ᱟᱞᱮ ᱴᱷᱮᱱ ᱫᱚ᱾
ᱦᱮᱸ᱾
ᱟᱫᱚ ᱰᱟᱝᱨᱟ ᱠᱚᱫᱚ ᱟᱫᱚ ᱠᱚ ᱠᱚᱢ ᱫᱟᱵᱟᱣ ᱟᱠᱟᱱᱟ ᱰᱟᱝᱨᱟ ᱠᱚ ᱞᱟᱦᱟ ᱛᱮᱠᱚ ᱫᱚᱦᱚ ᱞᱮᱫ ᱠᱚᱣᱟ᱾ ᱟᱛᱳ ᱨᱮᱱ ᱦᱚᱲ ᱟᱫᱚ ᱟᱛᱳ ᱨᱮᱸᱦᱚ ᱱᱮᱛᱟᱨ ᱫᱚ ᱰᱟᱝᱨᱟ
ᱟᱹᱜᱩ ᱟᱠᱚ ᱠᱷᱟᱱ ᱜᱮ᱾